ᱦᱮᱞᱳ ᱦᱮᱸ ᱡᱚᱦᱟᱨ ᱜᱮ ᱜᱚᱝᱠᱮ ᱾
ᱦᱮᱸ ᱜᱚᱝᱠᱮ ᱡᱚᱦᱟᱨ ᱜᱮ᱾ ᱟᱫᱚ ᱪᱮᱫ ᱠᱚᱵᱤᱱ ᱦᱮᱸ ᱜᱚᱝᱠᱮ ᱱᱟᱯᱟᱭ ᱜᱮ ᱟᱹᱵᱤᱱ ᱫᱚ?
ᱟᱹᱞᱤᱧ ᱦᱚᱸ ᱱᱟᱯᱟᱭ ᱜᱮ᱾
ᱦᱮᱸ ᱪᱮᱫ ᱠᱚᱵᱤᱱ ᱪᱤᱠᱟᱹ ᱵᱟᱲᱟᱭᱮᱜ-ᱟ?
ᱪᱤ ᱦᱚᱸ ᱵᱟᱝ ᱚᱲᱟᱜ ᱥᱮᱫ ᱨᱮᱜᱮ ᱱᱤᱛᱚᱜ ᱫᱚ ᱢᱮᱱᱟᱜ ᱞᱤᱧᱟ ᱠᱷᱮᱛ ᱠᱷᱚᱡ ᱦᱮᱡ ᱠᱟᱛᱮ ᱱᱚᱛᱮ ᱠᱷᱮᱛ ᱥᱮᱫ ᱠᱷᱚᱡ ᱦᱮᱡ ᱠᱟᱛᱮᱱ ᱱᱚᱛᱮ ᱚᱲᱟᱜ ᱥᱮᱫ ᱨᱮᱜᱮ ᱫᱩᱲᱩᱵᱽ ᱵᱟᱲᱟ ᱦᱩᱭ ᱟᱠᱟᱱᱟ᱾
ᱟᱪᱪᱷᱟ, ᱟᱫᱚ ᱟᱯᱮ ᱚᱱᱛᱮ ᱫᱚ ᱪᱮᱫ ᱫᱟᱜ ᱵᱟᱲᱟᱭᱮᱜ-ᱟᱭ ᱥᱮ ᱵᱟᱝ?
ᱦᱮᱸ ᱫᱟᱜ ᱮᱫ ᱠᱟᱱ ᱛᱟᱦᱮᱸᱱ ᱜᱮ ᱮᱱᱟᱝ ᱥᱮᱛᱟᱜ ᱱᱤᱛ ᱫᱚ ᱵᱟᱭ ᱫᱟᱜ ᱮᱫᱟ ᱱᱤᱛᱚᱜ ᱫᱚ ᱠᱟᱫᱟᱭ ᱨᱤᱢᱤᱞ ᱫᱚ ᱟᱫᱚ ᱩᱱᱟᱹᱜ ᱫᱚ ᱱᱤᱛ ᱫᱚ ᱵᱟᱭ ᱫᱟᱜ ᱮᱫᱟ᱾ ᱥᱮᱛᱟᱜ ᱥᱮᱜ ᱫᱚᱭ ᱫᱟᱜ ᱮᱜ ᱠᱟᱱ ᱛᱟᱦᱮᱸᱱ ᱜᱮᱭᱟ᱾ ᱡᱟᱹᱯᱩᱫ ᱞᱮᱠᱟᱭ ᱫᱟᱜ ᱮᱫᱟ, ᱫᱟᱜ ᱫᱚ᱾ ᱱᱤᱛ ᱫᱚ ᱛᱷᱤᱨ ᱦᱟᱛᱟᱲ ᱠᱟᱫᱟ, ᱟᱨ ᱟᱯᱮ ᱥᱮᱫ ᱜᱮ ᱜᱚᱢᱠᱮ?
ᱟᱪᱪᱷᱟ, ᱦᱮᱸ ᱜᱚᱝᱠᱮ ᱟᱞᱮ ᱥᱮᱱ ᱫᱚ ᱱᱤᱛᱚᱜ ᱦᱚᱸ ᱫᱟᱜᱮᱜ ᱜᱮᱭᱟ, ᱚᱠᱟ ᱥᱮᱫ ᱦᱚᱸ ᱵᱟᱞᱮ ᱪᱟᱞᱟᱣ ᱫᱟᱲᱮᱭᱟᱜ ᱠᱟᱱᱟ ᱚᱱᱟᱛᱮ ᱚᱲᱟᱜ ᱠᱚᱨᱮᱜᱮ ᱦᱟᱸᱜ ᱱᱤᱛᱚᱜ ᱫᱚᱞᱮ ᱫᱩᱲᱩᱵᱽ ᱵᱟᱲᱟ ᱟᱠᱟᱱᱟ᱾
ᱦᱩᱸ ᱚᱱᱟᱛᱮ ᱦᱚᱸ ᱢᱚᱡᱽ ᱥᱚᱱ ᱫᱚ ᱵᱮᱱᱟᱣ ᱫᱚ ᱵᱚᱞᱮ ᱧᱩᱨᱟᱹᱜ-ᱟ ᱥᱟᱭᱮᱫ ᱚᱝᱠᱟᱧ ᱟᱹᱭᱠᱟᱹᱣ ᱫᱟ᱾ ᱦᱚᱸ
ᱦᱮᱸ ᱫᱟᱜ ᱫᱤᱱ ᱦᱮᱸ ᱜᱚᱝᱠᱮ ᱟᱫᱚ ᱪᱟᱥᱵᱟᱥ ᱠᱟᱹᱢᱤ ᱠᱚᱫᱚ ᱜᱚᱝᱠᱮ ᱯᱮ ᱛᱤᱱ ᱫᱷᱟᱹᱵᱤᱡ ᱠᱮᱫ-ᱟ?
ᱦᱮᱸ ᱟᱫᱷᱟ ᱦᱩᱭ ᱠᱟᱱᱟ ᱟᱨ ᱦᱩᱸ ᱫᱚᱥ ᱫᱤᱱ ᱛᱮᱜᱮ ᱵᱚᱞᱮ ᱪᱟᱵᱟᱜ ᱞᱮᱠᱟ ᱪᱟᱵᱟᱜᱼᱟ᱾
ᱟᱪᱪᱷᱟ᱾
ᱱᱮᱛᱟᱨ ᱫᱷᱚ ᱚᱱᱟ ᱤᱭᱟᱹ ᱠᱚᱛᱚ ᱵᱟᱝ ᱱᱟᱦᱮᱞ ᱠᱚᱛᱚ ᱵᱟᱝ ᱡᱟᱹᱥᱛᱤ ᱫᱚ ᱵᱟᱝ ᱟᱹᱜᱩ ᱞᱟᱜᱟᱣᱫᱟ᱾ ᱱᱮᱛᱟᱨ ᱫᱚ ᱜᱟᱹᱰᱤ ᱛᱮ ᱥᱤ ᱦᱩᱭᱩᱜ ᱠᱟᱱᱟ, ᱚᱱᱟᱛᱮ ᱡᱟᱞᱫᱤ ᱜᱮ ᱦᱩᱭᱩᱜ ᱠᱟᱱᱟ ᱱᱮᱛᱟᱨ ᱫᱚ᱾ ᱚᱱᱟ ᱱᱟᱦᱮᱞ ᱵᱚᱨᱥᱟ ᱫᱚᱧ ᱛᱟᱦᱮᱱ ᱠᱷᱟᱡ ᱫᱚ ᱟᱫᱷᱚᱸ ᱵᱟᱝ ᱦᱩᱭ ᱜᱚᱫᱚᱜᱼᱟ ᱵᱚᱞᱮ ᱚᱱᱟᱛᱮ
ᱦᱮᱸ ᱦᱩᱸ᱾
ᱟᱨ ᱫᱟᱜ ᱦᱚᱸ ᱚᱱᱠᱟ ᱵᱟᱭ ᱫᱟᱜ ᱛᱮ ᱞᱟᱦᱟ ᱫᱷᱟᱨ ᱡᱮ ᱞᱮᱠᱟᱭ ᱫᱟᱜ-ᱮᱫ ᱠᱟᱱ ᱛᱟᱦᱮᱱ ᱚᱝᱠᱟ ᱦᱚᱸ ᱵᱟᱭ ᱫᱟᱜᱫᱟ ᱵᱚᱞᱮ ᱚᱱᱟᱛᱮ ᱫᱟᱜ ᱜᱚᱫ ᱫᱟᱭ ᱟᱨ ᱛᱷᱤᱨ ᱜᱚᱫ ᱫᱟᱭ ᱱᱟᱛᱮ ᱪᱮᱛᱟᱱ ᱛᱮᱱᱟᱜ ᱛᱚ ᱞᱚᱥᱚ ᱜᱚᱜ ᱫᱟ᱾ ᱵᱚᱞᱮ ᱡᱚᱞᱫᱤ ᱜᱮ᱾ ᱥᱤ ᱜᱚᱜ ᱞᱮᱠᱷᱟᱡ ᱫᱚ ᱩᱱᱟᱹᱜ ᱡᱚᱞᱫᱤ ᱵᱟᱝ ᱦᱤᱡᱩᱜ ᱠᱟᱱᱟ ᱫᱟᱜ ᱚᱱᱟᱛᱮ᱾ ᱡᱟᱞᱫᱤ ᱜᱮ ᱢᱤᱫ ᱫᱤᱱ ᱛᱮᱜᱮ ᱞᱚᱥᱚᱫ ᱩᱛᱟᱹᱨᱮᱫᱟ᱾
ᱦᱮᱸ ᱦᱮᱸ ᱜᱟᱹᱲᱤᱛ ᱛᱟᱹᱜ ᱜᱟᱲᱤ ᱛᱮᱫᱚ, ᱜᱟᱰᱤ ᱛᱮᱫᱚ ᱚᱱᱠᱟ ᱴᱟᱭᱤᱢ ᱦᱚᱸ ᱵᱟᱝ ᱞᱟᱜᱟᱜ ᱜᱮᱭᱟ, ᱞᱚᱜᱚᱱ ᱜᱮ ᱦᱩᱭᱩᱜᱼᱟ ᱥᱮ ᱪᱮᱫ?
ᱦᱮᱸ ᱚᱱᱟᱦᱚᱸ ᱢᱟ ᱠᱟᱱ᱾
ᱟᱨ ᱜᱚᱝᱠᱮ ᱟᱯᱮ ᱚᱱᱛᱮᱫᱚ ᱛᱟᱦᱚᱞᱮ ᱜᱟᱸᱲᱤ ᱠᱚᱛᱮᱜᱮ ᱱᱮᱛᱟᱨ ᱢᱟᱯᱮ ᱥᱤᱭᱮᱜ-ᱟ ᱟᱫᱚ ᱰᱟᱝᱨᱟ ᱠᱚᱫᱚ ᱯᱮ ᱫᱚᱦᱚ ᱠᱟᱜ ᱠᱚᱣᱟ ᱥᱮ ᱵᱟᱝ?
ᱦᱮᱸ ᱢᱮᱱᱟᱜ ᱠᱚᱜᱮᱭᱟ ᱢᱤᱫᱴᱮᱡ ᱫᱟᱢ ᱜᱮᱞᱮ ᱱᱠᱩ ᱰᱟᱝᱨᱟ ᱰᱟᱝᱨᱤ ᱢᱮᱱᱟᱜ ᱠᱚᱜᱮᱭᱟ ᱟᱨ ᱜᱟᱹᱭ ᱠᱚ ᱡᱟᱹᱥᱛᱤ ᱫᱚ ᱵᱟᱝ ᱢᱤᱫᱴᱮᱱ ᱜᱟᱱ ᱵᱟᱨᱭᱟ ᱜᱟᱱ ᱢᱮᱱᱟᱜ ᱠᱤᱱᱟ ᱵᱟᱥ ᱦᱩᱸ ᱜᱟᱹᱭ ᱠᱚ ᱡᱟ ᱜᱮ᱾ ᱡᱟᱹᱥᱛᱤ ᱫᱚ ᱵᱟᱝ ᱫᱚᱦᱚ ᱦᱩᱭ ᱠᱟᱱᱟ᱾
ᱰᱟᱝᱨᱟ ᱜᱟᱹᱭ ᱠᱚᱢᱟ ᱟᱵᱟᱢᱟ ᱫᱚᱨᱠᱟᱨ ᱜᱮ ᱥᱮ ᱩᱱᱠᱩᱣᱟᱜ ᱟ ᱜᱩᱨᱤᱡ ᱠᱚᱛᱮ ᱜᱮ ᱟᱵᱚ ᱵᱚᱸᱜᱟ ᱵᱩᱨᱩ ᱢᱟ ᱠᱟᱹᱢᱤ ᱵᱚᱱ ᱛᱚᱨᱟᱣᱟ ᱥᱮ᱾
ᱦᱮᱸ ᱚᱱᱟ ᱜᱮ ᱚᱠᱟᱮᱢ ᱠᱚᱭ ᱵᱟᱲᱟᱭᱮᱭᱲ ᱟᱨ ᱚᱱᱟ ᱢᱤᱫᱴᱮᱡ ᱜᱟᱱ ᱫᱚᱦᱚ ᱡᱟᱹᱨᱩᱲ ᱠᱟᱱ ᱜᱮᱭᱟ᱾ ᱚᱠᱚᱭᱮᱢ ᱠᱚᱭ ᱵᱟᱲᱟᱭᱭᱟ, ᱚᱠᱟᱢ ᱪᱟᱞᱟᱜᱼᱟ ᱠᱚᱭ ᱞᱟᱹᱜᱤᱫ ᱦᱚᱸ᱾
ᱦᱩᱸ᱾
ᱚᱱᱟ ᱠᱚᱫᱚ ᱫᱚᱨᱠᱟᱨ ᱠᱟᱱ ᱜᱮᱭᱟ᱾
ᱟᱫᱚ ᱜᱚᱝᱠᱮ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ?
ᱪᱮᱫ ᱦᱚᱸ ᱵᱟᱞᱤᱧ ᱪᱮᱠᱟᱭ ᱛᱟᱦᱮᱱᱟ ᱫᱚ ᱠᱟᱹᱢᱤ ᱫᱚ ᱵᱟᱝ ᱠᱟᱹᱢᱤ ᱦᱩᱭᱩᱜ ᱠᱟᱱᱟ ᱚᱱᱮ ᱥᱩᱫᱩ ᱯᱟᱲᱦᱟᱜ ᱜᱮ ᱦᱩᱭᱩᱜ ᱠᱟᱱᱟ ᱾ᱟᱫᱚ ᱠᱚᱞᱮᱡᱽ ᱥᱮᱫ ᱜᱮ ᱪᱟᱞᱟᱣ ᱵᱟᱲᱟ ᱦᱩᱭᱩᱜ ᱛᱟᱦᱮᱱᱟ᱾ ᱛᱚᱠᱷᱚᱱ ᱛᱮᱞᱟ᱾ ᱟᱨ ᱮᱴᱟᱜ ᱫᱚ ᱪᱮᱜ ᱠᱟᱹᱢᱤ ᱫᱚ ᱱᱤᱛᱚᱜ ᱫᱚ ᱯᱷᱤᱦᱟᱞ ᱫᱚ ᱵᱟᱝ᱾ ᱵᱟᱹᱞᱤᱧ ᱠᱟᱹᱢᱤ ᱦᱟᱛᱟᱲ ᱟᱠᱟᱫᱟ ᱪᱮᱫ ᱦᱚᱸ ᱵᱚᱞᱮ ᱵᱮᱥᱤ ᱫᱚ᱾ ᱟᱵᱮᱱ ᱜᱮ ᱪᱮᱜ ᱵᱤᱱ ᱠᱟᱹᱢᱤ ᱵᱟᱲᱟᱭᱫᱟ ᱟᱨ?
ᱦᱮᱸ ᱜᱚᱝᱠᱮ ᱟᱞᱮ ᱦᱚᱸ ᱱᱚᱛᱮ ᱢᱟ, ᱱᱮᱛᱟᱨ ᱢᱟ ᱫᱟᱜ ᱫᱤᱱ ᱟᱥᱟᱲ ᱵᱚᱸᱜᱟ ᱢᱟᱱᱮ ᱛᱚ ᱪᱟᱥ ᱵᱟᱥ ᱨᱮᱜᱮ ᱦᱟᱜ
ᱦᱩᱸ ᱱᱤᱛ ᱱᱤᱜ ᱢᱟ ᱮᱱᱛᱮ ᱚᱱᱟ ᱠᱟᱱ ᱜᱮ᱾
ᱦᱮᱸ ᱦᱮᱸ ᱟᱨ ᱟᱵᱚ ᱥᱟᱱᱛᱟᱲ ᱦᱚᱲ ᱢᱟᱱᱮ ᱛᱚ ᱪᱟᱥᱵᱟᱥ ᱠᱚᱢᱟ ᱫᱚᱨᱠᱟᱨ ᱜᱮ, ᱥᱮ ᱪᱮᱫ?
ᱦᱩᱸ ᱚᱱᱟ ᱫᱚᱨᱠᱟᱨ ᱠᱟᱱ ᱜᱮ ᱮᱠᱫᱚᱢ᱾
ᱟᱫᱚ ᱜᱚᱝᱠᱮ ᱟᱯᱮ ᱚᱱᱛᱮ ᱢᱟ ᱦᱟᱸᱜ ᱯᱮ ᱪᱟᱵᱟ ᱥᱩᱨ ᱜᱚᱫ ᱟᱠᱟᱜᱼᱟ ᱟᱞᱮ ᱱᱚᱛᱮ ᱫᱚ ᱠᱟᱹᱡ ᱞᱮ ᱛᱟᱭᱚᱢ ᱧᱚᱜ ᱜᱮᱭᱟ ᱚᱱᱟᱛᱮ ᱦᱟᱸᱜ ᱟᱣᱨᱤᱞᱮ ᱪᱟᱵᱟᱭᱟ᱾᱾
ᱦᱮ ᱵᱚᱞᱮ ᱠᱤᱪᱷᱩ ᱜᱟᱱ ᱫᱚ ᱢᱮᱱᱟᱜ ᱠᱟᱠᱚ ᱜᱮᱭᱟ ᱵᱚᱞᱮ ᱛᱟᱦᱮᱱ ᱜᱮᱭᱟ ᱠᱚ ᱵᱚᱞᱮ ᱞᱟᱜᱟᱣ ᱟᱞᱮ ᱫᱚ ᱛᱷᱚᱲᱟ ᱧᱚᱜ ᱜᱮᱭᱟ ᱱᱚᱛᱮ᱾ ᱡᱟᱞᱫᱤ ᱜᱮ ᱦᱩᱭᱩᱜ ᱠᱟᱱᱟ ᱵᱚᱞᱮ
ᱦᱮ᱾ ᱟᱨ ᱜᱚᱢᱠᱮ ᱟᱯᱮ ᱚᱱᱛᱮ ᱫᱚ ᱟᱨ ᱪᱟᱥ ᱵᱟᱥ ᱵᱟᱫ ᱛᱮᱫᱚ ᱟᱨ ᱪᱮᱫ ᱠᱚᱯᱮ ᱠᱟᱹᱢᱤ ᱵᱟᱲᱟᱭ ᱜᱮᱭᱟ?
ᱪᱟᱥ ᱵᱟᱫ ᱵᱟᱫᱽ ᱫᱚ
ᱦᱮ ᱡᱚᱱᱰᱨᱟ ᱠᱚᱜᱮ ᱤᱭᱟᱹ ᱟᱨᱠᱤ
ᱥᱟᱵᱽᱡᱤ ᱠᱚᱜᱮ ᱵᱚᱞᱮ ᱟᱨ ᱮᱴᱟᱜᱟᱜ ᱫᱚ ᱪᱤᱫ ᱡᱟᱫᱟ ᱮᱴᱟᱜᱟᱜ ᱫᱚ ᱩᱱᱟᱹᱜ ᱫᱚ ᱵᱟᱞᱮ ᱪᱤᱠᱟᱹ ᱵᱟᱲᱟᱭ ᱛᱟᱦᱮᱱᱟ ᱚᱱᱟ ᱠᱚᱜᱮ,
ᱥᱟᱵᱽᱡᱤ ᱠᱚᱜᱤ ᱪᱟᱥ ᱵᱟᱲᱟ ᱦᱩᱭᱩᱜᱼᱟ,
ᱦᱮ ᱜᱚᱝᱠᱮ ᱟᱯᱮ ᱚᱱᱛᱮ ᱫᱚ ᱱᱟ ᱵᱟᱡᱟᱨ ᱠᱟᱹᱢᱤ ᱠᱚ ᱠᱤᱝᱵᱟ ᱚᱲᱟᱜ ᱠᱟᱹᱢᱤ ᱠᱚᱫᱚ ᱵᱟᱯᱮ ᱪᱟᱞᱟᱜ ᱜᱮᱭᱟ?
ᱪᱟᱞᱟᱣ ᱜᱮ ᱪᱟᱞᱟᱣ ᱜᱮ ᱪᱟᱞᱟᱜ ᱜᱮᱭᱟ ᱠᱚ ᱵᱟᱡᱟᱨ ᱠᱟᱹᱢᱤ ᱦᱚᱠᱚ ᱪᱟᱞᱟᱜ ᱜᱮᱭᱟ᱾ ᱡᱚᱛᱚ ᱠᱚ ᱪᱟᱞᱟᱜ ᱜᱮᱭᱟ ᱵᱚᱞᱮ ᱵᱟᱡᱟᱨ ᱠᱟᱹᱢᱤ ᱥᱮ ᱵᱟᱝ ᱪᱟᱞᱟᱣ ᱞᱮᱱᱠᱷᱟᱱ ᱫᱚ ᱵᱟᱝ ᱠᱟᱹᱢᱤ ᱞᱮᱠᱷᱟᱡ ᱢᱟ ᱵᱟᱝ ᱡᱩᱛᱩᱜ ᱠᱟᱱᱟ ᱟᱵᱚᱣᱟᱜ ᱛᱮᱜ ᱩᱱᱟᱹᱜ, ᱤᱭᱟᱹ ᱦᱚ ᱵᱟᱹᱱᱩᱜᱼᱟ ᱡᱮ ᱵᱚᱞᱮ ᱠᱟᱹᱢᱤ ᱫᱚ ᱪᱟᱞᱟᱜ ᱦᱩᱭᱩᱜ ᱠᱟᱱ ᱜᱮᱭᱟ ᱵᱚᱞᱮ ᱠᱟᱢᱤ ᱠᱚ, ᱵᱟᱭᱟᱨ ᱠᱟᱹᱢᱤ ᱠᱚ ᱪᱟᱞᱟᱜ ᱠᱟᱱᱟ ᱥᱮ ᱟᱹᱛᱩ ᱱᱚᱣᱟ ᱠᱚᱨᱮ ᱡᱟᱦᱟ ᱠᱚᱨᱮ ᱚᱲᱟᱜ ᱠᱚᱠᱚ ᱵᱟᱱᱟᱣ ᱛᱟᱦᱮᱱᱟ ᱥᱮ ᱮᱢᱟᱱ ᱛᱮᱭᱟᱜ ᱠᱚ ᱱᱚᱣᱟ ᱠᱚᱨᱮ ᱡᱟᱦᱟ ᱠᱚᱨᱮ ᱦᱩᱭᱩᱜ ᱛᱟᱦᱮᱱᱟ ᱚᱱᱟ ᱠᱚ ᱪᱟᱞᱟᱣ ᱵᱟᱲᱟᱜ ᱛᱟᱦᱮᱱ ᱜᱮᱭᱟᱠᱚ᱾
ᱦᱮ ᱦᱮ, ᱟᱨ ᱜᱚᱝᱠᱮ ᱪᱟᱥ ᱪᱟᱥᱵᱟᱥ ᱨᱮᱱᱟᱜ ᱨᱚᱦᱚᱭ ᱠᱚᱫᱚ ᱚᱱᱟ ᱫᱚ ᱟᱯᱮ ᱫᱚ ᱠᱟᱹᱢᱤ ᱦᱚᱲᱯᱮ ᱞᱟᱜᱟᱣ ᱞᱮᱫ ᱠᱚᱣᱟ ᱥᱮ ᱚᱲᱟᱜ ᱦᱚᱲ ᱛᱮᱜᱮ ᱯᱮ ᱨᱚᱦᱚᱭᱮᱜ-ᱟ?
ᱦᱮ ᱠᱟᱹᱢᱤ ᱦᱚᱲ ᱞᱟᱜᱟᱣ ᱦᱩᱭᱩᱜ ᱞᱟᱜᱟᱣ ᱞᱮᱫ ᱠᱚᱜᱮᱭᱟ ᱞᱮ᱾
ᱱᱚᱜᱚᱭ ᱡᱟᱞᱫᱤ ᱜᱤ ᱫᱟᱜ ᱦᱚ ᱪᱟᱵᱟ ᱜᱚᱫᱚᱜ ᱠᱟᱱᱟ ᱛᱚ ᱟᱫᱚ ᱚᱱᱟᱛᱮ ᱫᱚᱠᱚ ᱧᱟᱢᱚᱜ ᱠᱟᱱ ᱜᱮᱭᱟᱢ, ᱱᱤᱛ ᱫᱚ ᱵᱟᱠᱚ ᱧᱟᱢᱚᱜᱼᱟ ᱱᱤᱛ ᱫᱚ ᱱᱤᱛ ᱫᱚ ᱟᱠᱚ ᱠᱚ ᱥᱟᱹᱨᱫᱤᱭᱮᱱᱟ ᱛᱷᱚ,
ᱛᱮᱜ ᱚᱲᱟᱜ ᱨᱮᱱᱟᱜ ᱦᱟᱠᱩᱠᱚ ᱪᱟᱥᱮᱫ ᱠᱟᱱ ᱛᱮ ᱤᱱᱟᱹᱛᱮ ᱵᱟᱠᱚ ᱧᱟᱢᱚᱜ ᱛᱟᱦᱞᱮ ᱠᱷᱟᱡ ᱠᱚ ᱧᱟᱢ ᱠᱚᱜᱼᱟ᱾
ᱦᱮ ᱜᱚᱴᱟ ᱜᱮ ᱚᱱᱠᱟ ᱜᱮ ᱵᱟᱲᱟᱭ ᱜᱮᱭᱟᱢ ᱟᱞᱮ ᱱᱚᱛᱮ ᱦᱚ ᱱᱚᱝᱠᱟ ᱜᱮ ᱱᱤᱛᱚᱜ ᱫᱚ ᱵᱟᱠᱚ ᱧᱟᱢᱚᱜ ᱠᱟᱱᱟ ᱱᱤᱡᱮ ᱜᱮ ᱱᱤᱛᱚᱜ ᱫᱚ ᱥᱟᱹᱨᱫᱤ ᱠᱟᱱᱟ ᱠᱚᱥᱮ ᱡᱷᱚᱛᱚ ᱜᱮ
ᱥᱟᱹᱨᱫᱤ ᱠᱟᱱᱟ ᱠᱚ ᱥᱮ ᱟᱠᱚ ᱦᱚᱸ ᱦᱩ,
ᱡᱷᱚᱛᱚ ᱜᱮ ᱢᱟᱱᱮ ᱱᱤᱡᱮᱨᱟᱜ ᱜᱮ ᱢᱟᱲᱟᱝ ᱛᱮ ᱪᱟᱵᱟ ᱥᱟᱱᱟ ᱠᱚᱣᱟ ᱥᱮ,
ᱦᱩ ᱱᱟᱠᱷᱟᱱ ᱟᱨ ᱩᱱᱠᱩ ᱠᱚ ᱢᱮᱱ ᱛᱟᱦᱮᱱᱟ ᱱᱮᱛᱟᱨ ᱢᱟ ᱢᱤᱫ ᱤᱭᱟᱹᱜᱮ ᱫᱟᱜᱟᱭ ᱵᱟᱝ ᱵᱩᱡᱩᱜ ᱛᱟᱦᱮᱱᱟ, ᱛᱤᱨᱮᱭ ᱫᱟᱜ ᱠᱮᱫᱟᱭ ᱟᱨᱦᱚ ᱟᱨᱦᱚᱢ ᱤᱱᱛᱮᱡᱟᱨ ᱠᱷᱟᱱ ᱢᱮᱱᱟᱢ ᱦᱮᱥᱮᱛᱟᱜ ᱮᱱᱜᱮ ᱞᱮ ᱨᱚᱦᱚᱭᱟ, ᱟᱞᱮᱭᱟᱜ ᱫᱚ ᱢᱮᱱᱟᱜ ᱛᱟᱞᱮ ᱜᱮᱭᱟ ᱚᱝᱠᱟ ᱢᱟ ᱵᱟᱝ ᱵᱟᱛᱟᱨᱟᱜ ᱠᱟᱱᱟ ᱛᱟᱭᱱᱚᱢᱚᱜᱼᱟ ᱟᱨ ᱱᱤᱛᱚᱜ ᱫᱚ ᱛᱟᱭᱱᱚᱢ ᱛᱟᱭᱱᱚᱢ ᱠᱚ ᱟᱹᱭᱠᱟᱹᱣ ᱛᱟᱦᱮᱱᱟ ᱱᱤᱛᱚᱜ ᱢᱟ ᱮᱱᱠᱷᱟᱱ ᱛᱮ ᱡᱟᱞᱛᱤ ᱠᱚ ᱨᱚᱦᱚᱭ ᱜᱚᱫ ᱠᱮᱫ ᱜᱮ, ᱟᱫᱚ ᱟᱭᱢᱟ ᱜᱮ ᱵᱟᱠᱤ ᱫᱚ ᱵᱟᱠᱤ ᱢᱮᱱᱟᱜᱼᱟ ᱱᱤᱛᱚᱜ,
ᱦᱮᱸ ᱦᱮᱸ᱾
ᱟᱨ ᱜᱟᱹᱰᱤ ᱵᱷᱚᱨᱥᱟ ᱢᱮᱱᱟᱜ ᱠᱚᱣᱟ, ᱟᱨ ᱜᱟᱹᱰᱤ ᱦᱚᱸ ᱵᱟᱝ ᱧᱟᱢ ᱦᱚᱫᱚᱜ ᱠᱟᱱᱟ ᱱᱮᱛᱟᱨ ᱫᱚ᱾
ᱦᱮᱸ ᱱᱤᱛᱚᱜ ᱫᱚ ᱡᱷᱚᱛᱚ ᱥᱟᱹᱨᱫᱤ ᱠᱟᱱᱟ ᱠᱚ ᱥᱮ ᱟᱫᱚ ᱜᱟᱹᱰᱤ ᱦᱚᱸ ᱚᱱᱠᱟᱜᱮ ᱥᱚᱴ ᱜᱮᱭᱟ ᱠᱚ ᱚᱠᱟᱨᱮ᱾ ᱢᱟᱱᱮ ᱧᱟᱢ ᱠᱚᱨᱛᱮ ᱜᱮᱞᱮ ᱴᱟᱭᱤᱢ ᱞᱟᱜᱟᱜᱼᱟ ᱥᱮ ᱪᱮᱫ?
ᱦᱩᱸ ᱚᱱᱟ ᱢᱟ ᱠᱟᱱᱜᱮ᱾
ᱜᱚᱝᱠᱮ ᱟᱯᱮ ᱫᱚ ᱟᱫᱚ ᱚᱱᱛᱮ ᱫᱚ ᱪᱮᱫ ᱞᱮᱠᱟᱱ ᱫᱤᱥᱚᱢ ᱠᱟᱱ ᱛᱟᱯᱮᱭᱟ? ᱢᱟᱱᱮ ᱵᱩᱨᱩ ᱫᱤᱥᱚᱢ ᱥᱮ ᱱᱟᱢᱟᱞ ᱫᱤᱥᱚᱢ ᱥᱮ ᱵᱤᱨ ᱫᱤᱥᱚᱢ?
ᱵᱩᱨᱩ ᱫᱤᱥᱚᱢ ᱦᱚᱢ ᱢᱮᱱ ᱫᱟᱲᱮᱼᱟ᱾ ᱵᱩᱨᱩ ᱫᱤᱥᱚᱢ ᱜᱮ ᱵᱚᱞᱮ᱾ ᱵᱩᱨᱩ ᱫᱤᱥᱚᱢ ᱠᱟᱱ ᱜᱮᱭᱟ ᱟᱞᱮ ᱥᱮᱫ ᱫᱚ᱾ ᱵᱩᱨᱩ ᱫᱤᱥᱚᱢ ᱵᱩᱨᱩ ᱢᱮᱱᱟᱜᱼᱟ, ᱥᱟᱭᱤᱴ ᱥᱟᱭᱤᱴ ᱛᱮ ᱫᱷᱟᱨᱮ ᱫᱷᱟᱨᱮ ᱢᱚᱛᱞᱚᱵ᱾ ᱞᱟᱹᱴᱩ ᱜᱮᱭᱟ ᱵᱚᱞᱮ ᱞᱟᱹᱴᱩ ᱫᱚ ᱟᱭᱢᱟ ᱞᱟᱹᱴᱩ ᱜᱮᱭᱟ᱾
ᱦᱮᱸ ᱦᱮᱸ᱾
ᱟᱫᱚ ᱤᱭᱟᱹ ᱦᱚᱸ ᱢᱮᱱᱟᱜ ᱜᱮᱭᱟ᱾ ᱵᱤᱨ ᱦᱚᱸ ᱢᱮᱱᱟᱜ ᱜᱮᱭᱟ ᱥᱟᱭᱤᱰ ᱥᱟᱭᱤᱰ ᱛᱮ ᱵᱚᱞᱮ᱾ ᱵᱩᱨᱩ ᱠᱷᱚᱡ ᱮᱴᱟᱜ ᱫᱷᱟᱨᱮ ᱦᱚᱸ ᱵᱤᱨ ᱢᱮᱱᱟᱜ ᱜᱮᱭᱟ ᱵᱚᱞᱮ᱾ ᱟᱞᱮ ᱠᱷᱚᱡ ᱫᱩ ᱛᱤᱱ ᱠᱤᱞᱳᱢᱤᱴᱟᱨ ᱨᱮᱵ ᱦᱮᱸ ᱥᱟᱨᱡᱚᱢ ᱫᱟᱨᱮ ᱦᱚᱸ ᱥᱟᱨᱡᱚᱢ ᱥᱟᱨᱡᱚᱢ ᱵᱤᱨ ᱜᱮ, ᱞᱟᱹᱴᱩ ᱵᱤᱨ ᱠᱟᱱᱟ ᱮᱠᱫᱚᱢ, ᱯᱩᱨᱟᱹ ᱞᱟᱹᱴᱩ ᱜᱮ᱾
ᱟᱞᱮ ᱫᱚ ᱵᱤᱨ ᱠᱚᱫᱚ ᱢᱮᱱᱟᱜ ᱫᱚ ᱢᱮᱱᱟᱜ ᱜᱮᱭᱟ, ᱟᱫᱚ ᱟᱞᱮ ᱫᱚ ᱵᱤᱨ ᱫᱤᱥᱚᱢ ᱠᱟᱱᱟᱞᱮ ᱦᱟᱸᱜ ᱟᱞᱮ ᱫᱚ ᱚᱱᱠᱟ ᱵᱩᱨᱩ ᱫᱤᱥᱚᱢ ᱫᱚ ᱵᱟᱝ ᱠᱟᱱᱟ ᱵᱤᱨ ᱜᱮ᱾
ᱵᱩᱨᱩ ᱫᱚ ᱟᱞᱮ ᱥᱩᱨ ᱨᱮᱜᱮ ᱢᱮᱱᱟᱜᱼᱟ, ᱟᱨ ᱵᱤᱨ ᱫᱚ ᱛᱷᱚᱲᱟ ᱥᱟᱺᱜᱤᱧ ᱧᱚᱜ ᱨᱮ ᱢᱮᱱᱟᱜᱼᱟ, ᱵᱚᱞᱮ ᱥᱟᱺᱜᱤᱧ ᱫᱚ ᱵᱟᱝ ᱵᱚᱞᱮ ᱚᱱᱠᱟ ᱫᱚᱥ ᱠᱤᱞᱳᱢᱤᱴᱟᱨ ᱦᱩᱭᱩᱜᱼᱟ᱾
ᱦᱮᱸ᱾
ᱫᱚᱥ ᱠᱤᱞᱳᱢᱤᱴᱟᱨ ᱚᱱᱠᱟ ᱩᱱᱟᱹᱜ ᱡᱷᱟᱹᱞ ᱜᱟᱱ ᱨᱮ ᱵᱤᱨ ᱫᱚ᱾
ᱟᱫᱚ ᱜᱚᱝᱠᱮ ᱟᱯᱮ ᱚᱱᱛᱮ ᱫᱚ ᱦᱟᱹᱛᱤ ᱠᱚᱫᱚ ᱢᱮᱱᱟᱜ ᱠᱚᱣᱟ ᱥᱮ ᱵᱟᱝ?
ᱦᱟᱹᱛᱤ ᱠᱚᱫᱚ ᱵᱟᱹᱱᱩᱜ ᱠᱚᱣᱟ ᱱᱚᱛᱮ ᱫᱚ᱾
ᱟᱞᱮ ᱱᱚᱛᱮ ᱫᱚ ᱜᱚᱝᱠᱮ ᱦᱟᱹᱛᱤ ᱠᱚᱫᱚ ᱟᱹᱰᱤ ᱵᱚᱛᱚᱨ᱾ ᱟᱞᱮ ᱱᱚᱛᱮ ᱫᱚ ᱫᱤᱱ ᱵᱮᱲᱟ ᱦᱚᱸᱠᱚ ᱩᱰᱩᱠᱚᱜ ᱜᱮᱭᱟ᱾
ᱟᱯᱮᱥᱮᱫ ᱫᱚ ᱛᱚᱵᱮ ᱞᱟᱹᱴᱩ ᱵᱤᱨ ᱠᱟᱱᱟ ᱯᱩᱨᱟᱹ ᱞᱟᱹᱴᱩ ᱜᱮ ᱛᱚᱵᱮ ᱛᱟᱦᱚᱞᱮ, ᱩᱱᱠᱩ ᱫᱚ ᱢᱮᱱᱟᱜ ᱠᱚᱣᱟ᱾ ᱟᱞᱮ ᱥᱮᱫ ᱫᱚ ᱵᱟᱹᱱᱩᱜ ᱟᱞᱮ ᱟᱞᱮ ᱥᱮᱫ ᱫᱚ ᱵᱟᱹᱱᱩᱜ ᱠᱚᱣᱟ ᱵᱚᱞᱮ ᱚᱱᱟ ᱠᱚᱫᱚ ᱟᱨ ᱵᱟᱝ ᱠᱚ ᱛᱟᱦᱮᱸ ᱞᱮᱱ ᱠᱷᱟᱡ ᱜᱮ ᱵᱮᱥ ᱦᱩᱭᱩᱜᱼᱟ᱾
ᱦᱮᱸᱛᱚ ᱚᱱᱟ ᱜᱮᱛᱚ ᱫᱚᱨᱠᱟᱨ, ᱠᱤᱱᱛᱩ ᱟᱞᱮ ᱱᱚᱛᱮ ᱫᱚ ᱮᱢᱚᱱ ᱞᱟᱹᱴᱩ ᱵᱤᱨ ᱠᱟᱱᱟ ᱧᱤᱫᱟᱹ ᱵᱮᱲᱟ ᱠᱚᱫᱚ ᱡᱟᱦᱟᱸ ᱥᱮᱱ ᱡᱩᱫᱤᱢ ᱪᱟᱞᱟᱜᱼᱟ᱾ ᱨᱩᱣᱟᱹᱲ ᱦᱚᱸ ᱵᱚᱛᱚᱨ ᱜᱮᱢ ᱵᱩᱡᱷᱟᱹᱣ ᱜᱚᱫᱟ᱾
ᱮᱴᱟᱜ ᱮᱴᱟᱜ ᱠᱚᱫᱚ ᱯᱟᱥᱮᱜ ᱢᱮᱱᱟᱜ ᱠᱚᱜᱮᱭᱟ, ᱠᱟᱹᱴᱤᱡ ᱩᱱᱠᱩ ᱠᱷᱚᱡ ᱠᱟᱹᱴᱤᱡ ᱩᱱᱠᱩ ᱫᱚ ᱢᱮᱱᱟᱜ ᱠᱚᱜᱮᱭᱟ ᱯᱟᱥᱮᱫ, ᱛᱚ ᱵᱟᱝᱠᱚ ᱧᱟᱢ ᱠᱟᱱᱟ ᱠᱟᱱᱟ, ᱟᱨ ᱵᱟ ᱠᱚ ᱧᱟᱢ ᱞᱮᱱᱠᱟᱡ ᱜᱮ ᱵᱮᱥᱚᱜᱼᱟ᱾
ᱦᱮᱸ ᱦᱮᱸ᱾ ᱟᱞᱮ ᱫᱚ ᱜᱚᱝᱠᱮ ᱟᱭᱢᱟ ᱟᱰᱤᱜᱟᱱ ᱜᱮ ᱢᱮᱱᱟᱜ ᱠᱚᱣᱟ, ᱡᱮᱨᱚᱠᱚᱢ ᱮᱸ ᱦᱚᱨᱤᱱ ᱠᱚᱦᱚᱸ ᱢᱮᱱᱟᱜ ᱠᱚᱜᱮᱭᱟ ᱟᱞᱮ ᱱᱚᱛᱮᱱᱟᱜ ᱵᱤᱨ ᱨᱮᱫᱚ᱾
ᱦᱮᱸ ᱱᱤᱛᱚᱝ ᱫᱚ ᱞᱟᱹᱴᱩ ᱵᱤᱨ ᱢᱮᱱᱟᱜ ᱠᱷᱟᱡ ᱫᱚᱠᱚ ᱛᱟᱦᱮᱱ ᱜᱮᱭᱟ ᱠᱚ ᱛᱟᱦᱮᱸ ᱫᱚ ᱚᱱᱟ᱾ ᱱᱚᱛᱮ ᱫᱚ ᱠᱩᱨ ᱠᱚ ᱵᱟᱝ ᱠᱩ ᱧᱮᱞ ᱵᱟᱲᱟᱣ ᱠᱟᱱᱟ᱾ ᱱᱚᱛᱮ ᱵᱟᱹᱧ ᱫᱟᱲᱮᱜ ᱠᱟᱱᱟ᱾ ᱩᱱᱠᱩ ᱮᱴᱟᱜ ᱠᱷᱚᱱ ᱩᱱᱠᱩ ᱦᱮᱸ ᱥᱩᱠᱨᱤ ᱥᱩᱠᱨᱤ ᱯᱩᱨᱟᱹ ᱢᱮᱱᱟᱜ ᱠᱚᱣᱟ ᱩᱱᱠᱩ ᱡᱟᱝᱞᱤ ᱥᱩᱠᱨᱤ, ᱩᱱᱠᱩ ᱫᱚ ᱢᱮᱱᱟᱜ ᱠᱚᱣᱟ ᱯᱩᱨᱟᱹ ᱜᱤ᱾ ᱥᱩᱠᱨᱤ ᱫᱚ ᱵᱟᱲᱟᱭ ᱜᱮ ᱵᱚᱞᱮ ᱟᱨ ᱮᱴᱟᱜ ᱠᱚᱫᱚ ᱵᱟᱠᱚ ᱥᱚᱫᱚᱨ ᱵᱟᱲᱟᱣ ᱠᱟᱱᱟ᱾ ᱥᱮ ᱵᱟᱝ ᱪᱟᱞᱟᱣ ᱵᱟᱲᱟ ᱟᱠᱟᱱᱟ ᱚᱱᱠᱟᱱ ᱡᱟᱭᱜᱟ ᱨᱮ᱾ ᱥᱮ ᱟᱹᱰᱤ ᱠᱚᱢ ᱫᱷᱟᱨᱟ ᱜᱤ᱾ ᱡᱟᱦᱟᱸᱭ ᱫᱚᱠᱚ ᱞᱟᱹᱭ ᱫᱚᱠᱚ ᱞᱟᱹᱭ ᱜᱮᱭᱟ ᱵᱚᱞᱮ ᱟᱫᱚ ᱢᱮᱱᱟᱜ ᱠᱚᱣᱟ ᱱᱚᱝᱠᱟ ᱮᱴᱟᱜ ᱡᱟᱱᱣᱟᱨ ᱦᱚᱸ᱾ ᱵᱟᱢ ᱵᱟᱧᱪᱟ ᱫᱟᱲᱮᱭᱟᱜ ᱠᱟᱱᱟ᱾ ᱟᱨ ᱛᱤᱱᱟᱹᱜ ᱡᱷᱟᱹᱞ ᱜᱟᱱ ᱨᱮ ᱢᱮᱱᱟᱜ ᱛᱮ ᱵᱩᱨᱩ ᱫᱚ?
ᱵᱩᱨᱩ ᱫᱚ ᱵᱟᱹᱱᱟᱜ-ᱟ ᱜᱚᱢᱠᱮ ᱵᱤᱨ ᱢᱮ
ᱚ ᱵᱤᱨ ᱵᱤᱨ ᱦᱮᱸ ᱵᱤᱨ
ᱦᱮᱸ ᱵᱤᱨ ᱢᱮᱱᱟᱜ-ᱟ ᱢᱮᱱᱟᱜ ᱫᱚ ᱟᱞᱮ ᱫᱚ ᱯᱩᱨᱟᱹ ᱚᱲᱟᱜ ᱥᱩᱨ ᱠᱷᱚᱱᱟᱜ ᱜᱮ ᱵᱤᱨ ᱠᱚᱫᱚ ᱢᱮᱱᱟᱜ-ᱟ ᱟᱨ ᱱᱚᱛ ᱮ ᱡᱟᱦᱟᱸ ᱛᱤᱱᱟᱹᱜ ᱜᱮ ᱢᱮᱱᱟᱜ-ᱟ ᱟᱹᱛᱩ ᱠᱚ ᱮᱱᱛᱮ
ᱦᱮᱸ ᱾
ᱢᱟᱱᱮ ᱡᱚᱛᱚ ᱜᱮ ᱵᱤᱨ ᱛᱟᱞᱟ ᱨᱮᱜᱮ ᱟᱞᱮ ᱫᱚ ᱦᱟᱸᱜ᱾
ᱟᱨ ᱛᱚᱵᱮ ᱤᱭᱟᱹ ᱢᱮᱱ ᱮᱫᱟᱞᱤᱧ ᱜᱚᱢᱠᱮ ᱤᱭᱟᱹ ᱩᱫ ᱠᱚᱫᱚ ᱡᱟᱱᱟᱢᱚᱜ ᱠᱟᱱᱟ ᱥᱮ ᱛᱚᱵᱮ?
ᱦᱮᱸ ᱜᱚᱝᱠᱮ ᱩᱵ ᱠᱚ ᱡᱟᱱᱟᱢᱚᱜ ᱠᱟᱱ ᱜᱮᱭᱟ ᱡᱚᱢ ᱵᱟᱲᱟᱭᱮᱫ ᱟᱞᱮ᱾ ᱟᱯᱮ ᱚᱱᱛᱮ ᱫᱚ ᱜᱚᱝᱠᱮ?
ᱯᱩᱴᱠᱟᱹ ᱡᱟᱱᱟᱢᱚᱜ ᱠᱟᱱ ᱜᱮᱭᱟ᱾
ᱦᱮᱸ ᱢᱟᱱᱮ ᱟᱯᱮ ᱚᱱᱛᱮ ᱵᱤᱨ ᱵᱩᱨᱩ ᱫᱤᱥᱚᱢ ᱢᱟᱱᱮ ᱛᱚ ᱚᱱᱟ ᱠᱚᱢᱟ ᱧᱟᱢ ᱨᱮᱱᱟᱜ ᱠᱟᱛᱷᱟ ᱜᱮ᱾
ᱟᱨ ᱵᱚᱞᱮ ᱚᱱᱟ ᱫᱚ ᱢᱤᱫ ᱥᱤᱡᱤᱱ ᱨᱮᱫᱚ ᱡᱚᱢ ᱡᱟᱹᱨᱩᱲ ᱠᱟᱱ ᱜᱮᱭᱟ᱾ ᱟᱨ ᱡᱚᱢ ᱜᱟᱱᱚᱜ ᱜᱮᱭᱟ ᱵᱚᱞᱮ ᱵᱮᱥ ᱧᱚᱜ ᱜᱮ ᱟᱹᱭᱠᱟᱹᱜ ᱛᱟᱦᱮᱱᱟ ᱡᱚᱢ ᱨᱮᱦᱚᱸ᱾
ᱦᱮᱸ ᱵᱷᱟᱹᱜᱤ ᱜᱮ ᱵᱷᱟᱹᱜᱤ ᱜᱮ᱾ ᱵᱷᱟᱹᱜᱤ ᱜᱮ ᱟᱹᱭᱠᱟᱹᱜ ᱜᱮᱭᱟ ᱚᱱᱟ ᱫᱚ ᱠᱚᱱᱳ ᱨᱟᱱ ᱥᱟᱨ ᱢᱟ ᱵᱟᱝ ᱮᱢᱟᱜ ᱠᱟᱱᱟ ᱥᱮ᱾
ᱦᱮᱸ ᱮᱠᱫᱚᱢ ᱵᱟᱝ ᱾ ᱟᱨ ᱢᱤᱫᱴᱮᱡ ᱥᱚᱠ ᱦᱚᱸ ᱛᱟᱦᱮᱱ ᱠᱟᱱ ᱜᱮᱭᱟ ᱵᱚᱞᱮ ᱚᱱᱟ ᱚᱲᱟᱜ ᱨᱮᱱ ᱦᱚᱲᱠᱚ ᱢᱮᱱ ᱛᱟᱦᱮᱱᱟ ᱵᱚᱞᱮ ᱫᱩ ᱟᱹᱜᱩᱭ ᱛᱟᱵᱚᱱ ᱯᱮ ᱥᱮ ᱡᱚᱢ ᱟᱵᱩᱱ ᱦᱮ ᱾ ᱟᱫᱚ ᱧᱟᱢ ᱦᱚᱸ ᱟᱫᱚ ᱞᱟᱦᱟᱨᱮ ᱵᱟᱢ ᱪᱟᱞᱟᱜ ᱠᱷᱟᱱ ᱫᱚ ᱵᱟᱢ ᱯᱟᱲᱟᱜ-ᱟ᱾ ᱥᱮᱛᱟᱜ ᱨᱮ ᱪᱟᱞᱟᱜ ᱢᱮ᱾
ᱜᱚᱝᱠᱮ ᱱᱮᱛᱟᱨ ᱫᱤᱱ ᱢᱟ ᱡᱷᱚᱛᱚ ᱜᱮ ᱯᱟᱸᱡᱟᱭᱟᱠᱚ ᱥᱮ ᱡᱷᱚᱛᱚ ᱜᱮ ᱡᱚᱢ ᱥᱟᱱᱟ ᱠᱚᱜᱮᱭᱟ᱾
ᱥᱮᱛᱟᱜ ᱨᱮ ᱮᱠᱫᱚᱢ ᱵᱷᱳᱨ ᱨᱮ ᱪᱟᱞᱟᱜ ᱢᱮ ᱡᱚᱞᱫᱤ᱾ ᱛᱚᱵᱮ ᱜᱮᱢ ᱯᱟᱲᱟᱜ-ᱟ ᱵᱟᱝᱠᱷᱟᱱ ᱫᱚ ᱵᱟᱢ ᱯᱟᱲᱟᱜ-ᱟ᱾
ᱦᱮᱸ ᱦᱮᱸ᱾ ᱱᱚᱛᱮ ᱢᱟ ᱜᱚᱝᱠᱮ ᱫᱚᱢᱮ ᱫᱟᱜ ᱮᱫᱟᱭ ᱚᱱᱟᱛᱮ ᱪᱮᱫ ᱦᱚᱸ ᱵᱟᱞᱮ ᱠᱟᱹᱢᱤ ᱫᱟᱲᱮᱭᱟᱜ ᱱᱤᱛᱚᱜ ᱢᱟ᱾
ᱦᱮᱸ ᱚᱱᱟ ᱢᱟ ᱠᱟᱱ ᱜᱮ ᱮᱱᱠᱟ ᱫᱚ ᱱᱟᱥᱮ ᱱᱟᱜ